ᱦᱮᱸ ᱡᱚᱦᱟᱨ ᱜᱮ ᱾
ᱦᱮᱸ ᱡᱚᱦᱟᱨ ᱜᱮ ᱾
ᱦᱩᱸ ᱾ ᱦᱮᱸ ᱛᱟᱦᱚᱞᱮ ᱪᱮᱫ ᱞᱮᱠᱟ ᱢᱮᱱᱟᱜ ᱵᱮᱤᱱᱟ? ᱦᱩᱸ ᱥᱟᱜᱩᱱ ᱥᱮᱛᱟᱜ ᱚᱠᱟ ᱞᱮᱠᱟ ᱦᱮᱱᱟᱜ ᱵᱤᱱᱟ?
ᱟᱞᱤᱧ ᱫᱚ ᱵᱮᱥ ᱵᱟᱲᱟ ᱵᱮᱥ ᱵᱟᱲᱟ ᱜᱮ ᱢᱮᱱᱟᱜ ᱞᱤᱧᱟ ᱟᱹᱞᱤᱧ ᱫᱚ, ᱟᱵᱮᱱ ᱜᱮ ᱪᱮᱫ ᱞᱮᱠᱟ?
ᱦᱮᱸ ᱟᱹᱞᱤᱧ ᱦᱚᱸ ᱱᱟᱯᱟᱭ ᱜᱮᱭᱟᱞᱤᱧ ᱱᱤᱭᱟᱹ ᱜᱷᱟᱹᱲᱤ ᱫᱚ ᱾ ᱟᱪᱪᱷᱟ ᱟᱨᱦᱚ ᱚᱲᱟᱜ ᱠᱚᱨᱮ
ᱦᱮᱸᱦᱮᱸ ᱚᱲᱟᱜ ᱠᱚᱨᱮ ᱫᱚᱠᱚ ᱱᱟᱯᱟᱭ ᱵᱟᱲᱟ ᱜᱮᱭᱟ ᱱᱤᱥᱪᱚᱭ ᱫᱚᱢ ᱾
ᱟᱪᱪᱷᱟ ᱟᱪᱪᱷᱟ ᱾
ᱱᱤᱛᱚᱜ ᱫᱚ ᱠᱟᱹᱴᱤᱡ ᱱᱟᱥᱮᱱᱟᱜ ᱵᱟᱹᱭᱦᱟᱹᱲ ᱥᱮᱫ ᱞᱤᱧ ᱦᱮᱡ ᱨᱚᱦᱚᱭ ᱠᱚᱫᱚ ᱵᱟᱹᱭᱦᱟᱹᱲ ᱛᱮᱫ ᱜᱮ ᱦᱩᱭᱩ ᱟᱠᱟᱱᱟ ᱟᱨ ᱵᱟᱹᱫᱽ ᱠᱚᱫᱚ ᱟᱵᱤᱱᱟᱜ ᱜᱮ, ᱟᱫᱚ ᱟᱹᱞᱤᱧ ᱫᱚ ᱠᱟᱹᱴᱤᱡ ᱛᱷᱚᱲᱟ ᱵᱟᱹᱭᱦᱟᱹᱲ ᱥᱮᱫ ᱜᱮᱞᱤᱧ ᱦᱮᱡ ᱟᱠᱟᱱᱟ, ᱦᱮᱸ ᱟᱫᱚ ᱚᱱᱟᱜᱮ ᱰᱟᱝᱨᱟ ᱠᱟᱴᱟ ᱟᱲᱟᱜ ᱠᱟᱹᱴᱤᱡ
ᱞᱟᱹᱭ ᱵᱤᱱ